ᱦᱮᱞᱳᱻ
ᱦᱩᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱪᱮᱫ ᱠᱚᱯᱮ ᱪᱤᱠᱟᱹ ᱵᱟᱲᱟᱭᱮᱫ ᱠᱟᱱ ᱛᱟᱦᱮᱱᱟ?
ᱦᱮᱸ ᱦᱮᱸ ᱡᱤᱨᱟᱹᱣ ᱵᱟᱲ ᱠᱟᱱᱟᱞᱮ᱾ ᱤᱧᱟᱹᱜ ᱨᱚᱲ ᱠᱞᱤᱭᱟ. ᱨ ᱜᱮ ᱟᱸᱡᱚᱢᱚᱜ ᱠᱟᱱᱟ᱾
ᱦᱮᱸ ᱠᱞᱤᱭᱟ. ᱨ ᱜᱮ ᱤᱧᱟᱹᱜ ᱢᱟ ᱚᱱᱠᱟ ᱞᱮᱠᱟ ᱟᱡᱚᱢᱚᱜ ᱠᱟᱱ
ᱦᱮᱸ ᱟᱢᱟᱜ ᱦᱚᱸ ᱢᱳᱴᱟᱢᱩᱴᱤ ᱴᱷᱤᱠ ᱜᱮ ᱟᱸᱡᱚᱢᱚᱜ ᱠᱟᱱᱟ
ᱚ ᱛᱚᱵᱮ ᱱᱟᱥᱛᱟ ᱠᱚᱫᱚ ᱦᱩᱭ ᱵᱟᱲᱟ ᱭᱮᱱᱟ?
ᱱᱟᱥᱛᱟ ᱫᱚ ᱱᱟᱥᱛᱟ ᱫᱚ ᱵᱟᱝ ᱢᱟᱱᱮ ᱤᱭᱟᱹ ᱠᱚ ᱢᱮᱱᱟ ᱢᱟᱸᱡᱟᱱ
ᱢᱟᱸᱡᱟᱱ
ᱢᱟᱡᱟᱱ ᱦᱮᱸ ᱢᱟᱡᱟᱱ ᱵᱟᱲᱟ ᱭᱮᱱᱟ ᱞᱮ ᱟᱯᱮ ᱜᱮ ᱪᱮᱫ ᱞᱮᱠᱟ ᱢᱟᱡᱟᱱ ᱵᱟᱲᱟᱭ ᱱᱟᱯᱮ ᱥᱮ ᱵᱟᱝ ᱯᱮ ᱢᱟᱡᱟᱱ ᱠᱟᱱᱟ?
ᱦᱮᱸ ᱛᱚᱵᱮ ᱠᱷᱟᱱ ᱢᱟ ᱢᱟᱡᱟᱱ ᱵᱟᱲᱟ ᱭᱮ ᱱᱟ ᱞᱮ
ᱟᱪᱷᱟ ᱛᱚᱵᱮ ᱪᱮᱫ ᱮᱢ ᱪᱮᱠᱟ. ᱵᱟᱲᱟ ᱭᱮᱫᱟ ᱛᱚᱵᱮ?
ᱦᱸ ᱵᱟᱝ ᱮᱢᱱᱤ ᱜᱮ ᱢᱤᱱᱟᱹᱧᱟ ᱫᱩᱲᱩᱵ ᱵᱟᱲᱟ ᱟᱠᱟᱱᱟᱹᱧ ᱛᱮ ᱥᱤᱛᱩᱝ ᱫᱟ ᱫᱟᱨᱮ ᱩᱢᱩᱞ ᱨᱤᱧ ᱫᱩᱲᱩᱵ ᱠᱟᱱᱟ ᱯᱟᱨᱠᱚᱢ ᱩᱰᱩᱠ ᱠᱟᱛᱮᱫ
ᱦᱚᱭ ᱵᱟᱲᱟ ᱭᱮᱫᱟᱭ ᱵᱟᱥᱮᱡ
ᱟᱹᱰᱤ ᱥᱤᱛᱩᱝ ᱯᱷᱮᱱ ᱨᱮᱦᱚᱸ ᱯᱷᱮᱱ ᱨᱮᱦᱚᱸ ᱛᱤᱱᱟᱹᱜ ᱮᱢ ᱫᱩᱲᱩᱵ
ᱦᱮᱸ ᱤᱧ ᱫᱩᱧ ᱟᱸᱡᱚᱢ ᱛᱟᱞᱟᱝ-ᱟ ᱟᱢ ᱜᱮ ᱛᱷᱚᱲᱟ ᱛᱷᱚᱲᱤ ᱡᱟᱥᱛᱤ ᱧᱚᱜ ᱨᱚᱲ ᱨᱚᱲ ᱛᱟᱞᱟᱝ ᱢᱮ
ᱦᱮᱸ ᱯᱷᱮᱱ ᱯᱷᱮᱱ ᱟᱣᱟᱡ ᱦᱚᱸ ᱢᱟᱱᱮ ᱡᱟᱹᱥᱛᱤ ᱥᱟᱰᱮᱜ ᱠᱟᱱᱟ ᱵᱟᱝ ᱟᱫᱚ ᱯᱷᱮᱱ ᱨᱮᱦᱚᱸ ᱛᱟᱦᱮᱸ ᱵᱟᱝ ᱜᱟᱱᱚᱜᱼᱟ ᱟᱛᱮ ᱫᱟᱨᱮ ᱩᱢᱩᱞ ᱥᱮᱫ ᱜᱮ ᱫᱟᱨᱮ ᱩᱢᱩᱞ ᱨᱮᱦᱚᱸᱟᱱ ᱫᱟᱨᱮ ᱩᱢᱩᱞ ᱨᱮᱦᱚᱸ ᱡᱮᱢ ᱫᱩᱲᱩᱵᱚᱜᱼᱟ ᱢᱟᱱᱮ ᱪᱮᱬᱮ ᱠᱚᱠᱚ ᱟᱰᱨᱟᱜᱼᱟ ᱚᱱᱟᱜᱮ ᱢᱤᱫ ᱴᱮᱡ ᱯᱨᱚᱵᱽᱞᱮᱢ
ᱢᱟ ᱴᱷᱤᱠ ᱜᱮᱭᱟ. ᱡᱟᱛᱮ ᱡᱮᱢᱚᱱ ᱚᱠᱟᱨᱮ ᱛᱷᱚᱲᱟ ᱤᱭᱟᱹ ᱧᱚᱜ ᱡᱟᱭᱜᱟ ᱚᱸᱰᱮ ᱪᱟᱞᱟᱜ ᱛᱟᱞᱟᱝ ᱢᱮ ᱪᱮᱫᱟᱜ ᱥᱮ ᱤᱧᱦᱚᱸ ᱫᱤᱠ ᱟᱹᱭᱠᱟᱹᱣᱫᱟ
ᱦᱮᱸ
ᱛᱚᱵᱮ ᱪᱮᱫ ᱠᱚᱪᱚᱝ ᱨᱚᱲ ᱛᱟᱞᱟᱝ ᱨᱚᱲ ᱤᱫᱤ ᱛᱟᱞᱟᱝ ᱢᱮ ᱜᱚᱢᱠᱮ
ᱦᱩᱸ ᱪᱮᱫ ᱚᱛ ᱟᱪᱷᱟ ᱵᱚᱞ ᱠᱷᱮᱞᱟ ᱤᱭᱟᱹᱛᱤᱧ ᱢᱮᱱᱟ ᱦᱮᱸ
ᱢᱟᱥᱮ ᱦᱮᱸ ᱵᱚᱞ ᱠᱷᱮᱞᱟ ᱤᱭᱟᱹ ᱛᱮᱜᱮ ᱢᱮᱱ ᱛᱟᱞᱟᱝ ᱢᱮ ᱟᱯᱮ ᱥᱮᱫ ᱪᱮᱫ ᱞᱮᱠᱟᱛᱮ ᱵᱚᱞ ᱠᱚ ᱠᱷᱮᱞᱟ ᱵᱟᱲᱟ ᱭᱮᱫᱟ ᱛᱤᱱᱟᱹᱜ ᱫᱟᱨᱚᱢ ᱪᱟᱞᱟᱜ ᱠᱟᱱᱟ
ᱱᱚᱛᱮ ᱨᱮᱜᱮ ᱢᱟᱱᱮ ᱦᱚᱲ ᱤᱧ ᱧᱮᱞᱮᱫ ᱠᱚᱣᱟ ᱵᱚᱞ ᱠᱷᱮᱞᱟ ᱵᱚᱞ ᱠᱷᱮᱞᱟ ᱫᱚ ᱡᱚᱛᱚ ᱦᱚᱲ ᱜᱮᱠᱚ ᱧᱮᱞᱟ ᱵᱟᱝ ᱛᱤᱦᱤᱧ ᱜᱟᱯᱟ ᱞᱟᱹᱴᱩ ᱦᱚᱲ ᱠᱚ
ᱦᱮᱸ ᱧᱮᱞ ᱟᱠᱚ ᱡᱚᱛᱚ ᱦᱚᱲ ᱜᱮᱠᱚ ᱧᱮᱞᱟ
ᱟᱨᱦᱚᱸ ᱟᱫᱚ ᱵᱚᱞ ᱠᱷᱮᱞᱟ ᱠᱚ ᱠᱩᱥᱤᱭᱟᱜᱼᱟ ᱟᱨᱦᱚᱸ ᱢᱟᱱᱮ ᱟᱠᱚ ᱟᱠᱚ ᱠᱚᱨᱮᱱ ᱜᱤᱫᱽᱨᱟᱹ ᱠᱚ ᱠᱚ ᱠᱷᱮᱞᱟᱭ ᱠᱷᱟᱡ ᱫᱚ ᱟᱫᱚ ᱩᱱᱠᱩ ᱫᱚᱠᱚ ᱟᱞᱮ ᱫᱚ ᱢᱟᱱᱮ ᱵᱚᱞ ᱠᱷᱮᱞᱟ ᱫᱚ ᱵᱟᱞᱮ ᱠᱩᱥᱤᱭᱟᱜᱼᱟ ᱢᱟᱱᱮ ᱩᱱᱠᱩ ᱟᱠᱚ ᱠᱚ ᱨᱮᱱ ᱜᱤᱫᱽᱨᱟᱹ ᱧᱮᱞ ᱛᱮᱠᱚ ᱢᱮᱱᱟ ᱟᱫᱚ ᱵᱚᱞ ᱠᱷᱮᱞᱟ ᱫᱚ ᱵᱚᱞ ᱠᱷᱮᱞᱟ ᱫᱚ ᱪᱮᱫ ᱵᱟᱹᱲᱤᱡᱜᱼᱟ ᱚᱱᱠᱟ ᱢᱟᱱᱮ ᱟᱢᱟᱜ ᱤᱭᱟᱹᱛᱮ ᱩᱱᱠᱩ ᱦᱚᱲᱜᱮ ᱵᱚᱞ ᱠᱷᱮᱞᱟ ᱠᱚ ᱧᱮᱞᱟ ᱟᱨᱦᱚᱸ ᱟᱠᱩ ᱠᱚᱨᱮᱱ ᱜᱤᱫᱽᱨᱟᱹ ᱠᱚ ᱧᱮᱞ ᱞᱮᱠᱚ ᱠᱷᱟᱡ ᱫᱚᱠᱚ ᱢᱮᱱᱟ ᱵᱚᱞ ᱠᱷᱮ ᱠᱷᱮᱞᱟ ᱫᱚ ᱵᱟᱝ ᱢᱚᱡᱟ
ᱟᱫᱚ ᱚᱱᱟ ᱫᱚ ᱚᱱᱟ ᱫᱚ ᱩᱱᱠᱩᱣᱟᱜ ᱢᱟᱱᱮ ᱦᱩᱫᱤᱥ ᱢᱩᱫᱤᱥ ᱨᱮᱭᱟᱜ ᱚᱵᱷᱟᱵᱽ ᱠᱟᱱᱟ ᱚᱱᱟ ᱫᱚ ᱪᱮᱫᱟᱜ ᱥᱮ ᱟᱠᱚ ᱡᱮᱱᱮᱵᱟ ᱵᱚᱞ ᱠᱷᱮᱞᱟ ᱠᱚ ᱧᱮᱞ ᱠᱚ ᱠᱷᱩᱥᱤᱜᱼᱟ ᱮᱴᱟᱜ ᱦᱚᱲ ᱠᱚ ᱠᱷᱮᱞᱟᱭ ᱠᱷᱟᱡ ᱥᱮ ᱨᱟᱹᱥᱠᱟᱹ ᱜᱮᱠᱚ ᱵᱩᱡᱷᱟᱹᱣ ᱵᱟᱲᱟᱭᱟ ᱛᱚ ᱱᱤᱡᱮᱨᱮᱱ ᱜᱤᱫᱟᱹᱨ ᱯᱤᱫᱟᱹᱨ ᱠᱚ ᱠᱷᱮᱞᱟᱭ ᱠᱷᱟᱡ ᱛᱚᱵᱮ ᱟᱭᱢᱟ ᱜᱮᱠᱚ ᱨᱚᱲᱟ ᱛᱚᱵᱮ ᱦᱩᱫᱤᱥ ᱢᱩᱫᱤᱥ ᱨᱮᱭᱟᱜ ᱚᱵᱷᱟᱵᱽ ᱠᱟᱱᱟ ᱪᱮᱫᱟᱜ ᱥᱮ ᱜᱤᱫᱽᱨᱟᱹ ᱫᱚ ᱢᱟᱱᱮ ᱠᱷᱮᱞᱟ ᱥᱚᱢᱚᱭ ᱫᱚ ᱠᱷᱮᱞᱟᱭ ᱜᱮᱭᱟᱭ ᱟᱫᱚ ᱞᱟᱹᱴᱩ ᱦᱚᱲ ᱦᱚᱸ ᱥᱮ ᱜᱚᱜᱚᱵᱟᱵᱟ ᱦᱚᱸ ᱱᱚᱣᱟᱜᱮ ᱦᱩᱫᱤᱥᱚᱜ ᱫᱚᱨᱠᱟᱨ ᱢᱮᱱᱟᱜ ᱛᱟᱠᱚᱣᱟ ᱡᱮ ᱢᱤᱫᱴᱮᱱ ᱱᱤᱨᱫᱤᱥᱴᱚ ᱥᱚᱢᱚᱭ ᱨᱮ ᱠᱷᱮᱞᱟ ᱠᱷᱟ ᱫᱚ ᱠᱷᱮᱞᱟ ᱦᱚᱪᱚᱣᱟᱱ ᱜᱮᱭᱟ ᱡᱩᱫᱤ ᱮᱠᱟᱞ ᱛᱮᱜᱮ ᱠᱟᱹᱢᱤ ᱵᱟᱫ ᱠᱟᱛᱮᱫ ᱡᱩᱫᱤ ᱠᱷᱮᱞᱟᱭ ᱠᱷᱟᱡ ᱛᱚᱵᱮ ᱚᱱᱟ ᱨᱮᱭᱟᱜ ᱢᱤᱫᱴᱮᱡ ᱠᱟᱛᱷᱟ ᱡᱩᱫᱤ ᱡᱚᱛᱚ ᱠᱟᱹᱢᱤ ᱴᱷᱤᱠ ᱵᱟᱲᱟ ᱠᱟᱛᱮᱫ ᱥᱮ ᱠᱟᱹᱢᱤ ᱨᱮᱭᱟᱜ ᱥᱚᱢᱚᱭ ᱨᱮ ᱡᱚᱫᱤ ᱩᱱᱤ ᱠᱟᱹᱢᱤ ᱤᱫᱤᱭ ᱠᱷᱟᱱ ᱟᱨ ᱠᱷᱮᱞᱟ ᱨᱮᱭᱟᱜ ᱥᱚᱢᱚᱭ ᱡᱩᱫᱤ ᱠᱷᱮᱞᱟᱭ ᱠᱷᱟᱱ ᱫᱚ ᱴᱷᱤᱠ ᱜᱮᱭᱟ ᱛᱚ
ᱚᱱᱠᱟᱜᱮ ᱡᱩᱫᱤ ᱩᱱᱤ ᱜᱤᱫᱽᱨᱟᱹᱭ ᱫᱚᱦᱚᱭ ᱠᱷᱟ ᱛᱚᱵᱮ ᱜᱚᱜᱚᱼᱵᱟᱵᱟᱫᱚ ᱮᱛᱮᱫ ᱡᱟᱦᱟᱱ ᱵᱟᱹᱲᱤᱡ ᱵᱩᱡᱷᱟᱹᱣ ᱨᱮᱭᱟᱜ ᱥᱮ ᱟᱥᱠᱮᱛ ᱫᱚᱜ ᱨᱮᱭᱟᱜ ᱫᱚᱨᱠᱟᱨ ᱫᱚ ᱵᱟᱹᱱᱩᱜᱼᱟ
ᱦᱮᱸ
ᱚᱱᱟᱜᱮ ᱢᱟᱱᱮ ᱩᱱᱠᱩ ᱜᱤᱫᱽᱨᱟᱹ ᱮᱛᱮᱫ ᱢᱟᱱᱮ ᱩᱱᱠᱩ ᱜᱤᱫᱽᱨᱟᱹ ᱛᱮᱫ ᱵᱟᱛᱞᱟᱣ ᱠᱚ ᱫᱚᱨᱠᱟᱨ ᱫᱚ ᱢᱮᱱᱟᱜᱼᱟ ᱴᱷᱤᱠ ᱜᱮᱮᱭᱟ ᱠᱟᱹᱢᱤ ᱥᱩᱢᱚᱭ ᱫᱚ ᱠᱟᱹᱢᱤ ᱯᱮ ᱠᱷᱮᱞᱟ ᱥᱚᱢᱚᱭ ᱫᱚ ᱠᱷᱮᱞᱟᱭ ᱯᱮ ᱛᱚᱵᱮ ᱦᱮᱸ ᱩᱱᱤ ᱜᱤᱫᱽᱨᱟᱹ ᱫᱚ ᱡᱩᱫᱤ ᱠᱟᱹᱢᱤ ᱵᱟᱫ ᱠᱟᱛᱮᱫ ᱠᱷᱟᱹᱞᱤ ᱠᱷᱮᱞᱟ ᱜᱮ ᱡᱩᱚᱫᱤ ᱫᱟᱬᱟᱱ ᱠᱷᱟᱡ ᱛᱮ ᱦᱚᱭ ᱚᱱᱟ ᱫᱚ ᱛᱷᱚᱲᱟ ᱤᱭᱟᱹ ᱧᱚᱜ ᱜᱮᱭᱟ ᱡᱩᱫᱟᱹ ᱧᱚᱜ ᱜᱮᱭᱟ ᱢᱟᱱᱮ ᱢᱮᱱ ᱞᱮᱠᱟ ᱧᱚᱜ ᱨᱮᱭᱟᱜ ᱜᱮ ᱠᱟᱛᱷᱟ ᱯᱟᱲᱟᱜ ᱠᱟᱱᱟ ᱚᱱᱟ ᱫᱚ
ᱟᱫᱚ ᱵᱟᱹᱲᱤᱡ ᱫᱚᱦᱚᱭ ᱛᱟᱯᱟᱨᱮ ᱱᱚᱶᱟ ᱜᱮᱠᱚ ᱵᱩᱡᱷᱟᱹᱣᱟ ᱯᱟᱥᱮᱫ ᱩᱱᱤ ᱜᱤᱫᱽᱨᱟᱹ ᱦᱚᱭᱛᱳ ᱥᱚᱵ ᱥᱚᱢᱚᱭ ᱡᱩᱫᱤ ᱠᱷᱮᱞᱟᱭ ᱠᱷᱟᱭ ᱮᱠᱟᱞ ᱛᱮ ᱪᱮᱫ ᱦᱚᱸ ᱵᱟᱝ ᱪᱤᱠᱟᱹ ᱠᱟᱛᱮᱫ ᱛᱚᱵᱮ ᱱᱚᱣᱟ ᱵᱤᱥᱚᱭ ᱛᱮ ᱜᱚᱜᱚᱵᱟᱵᱟ ᱠᱚ ᱢᱮᱱ ᱜᱮᱭᱟ ᱟᱨ ᱡᱩᱫᱤ ᱚᱲᱟᱜ ᱨᱮ ᱠᱟᱹᱢᱤ ᱵᱟᱲᱟ ᱠᱟ ᱠᱟᱛᱮᱮᱫ ᱦᱚᱸ ᱡᱩᱫᱤ ᱩᱱᱤ ᱜᱤᱫᱽᱨᱟᱹ ᱢᱤᱫ ᱜᱷᱟᱹᱲᱤᱡ ᱡᱩᱫᱤ ᱠᱷᱮᱞᱟ ᱡᱩᱫᱤ ᱩᱰᱩᱠᱚᱜᱼᱟ ᱱᱚᱣᱟ ᱨᱮᱦᱚᱸ ᱡᱩᱫᱤ ᱠᱚ ᱢᱟᱱᱟᱣᱭ ᱠᱷᱟᱡ ᱫᱚ ᱜᱚᱜᱚᱼᱵᱟᱵᱟ ᱦᱩᱫᱤᱥ ᱦᱩᱫᱤᱥ ᱜᱮ ᱠᱚᱢᱟᱣ ᱜᱮᱵᱚᱱ ᱢᱮᱱᱟ
ᱚᱱᱮ ᱚᱱᱠᱟᱱᱟᱜ ᱠᱟᱱᱟ
ᱢᱟ ᱛᱚᱵᱮ ᱤᱧ ᱤᱧ ᱠᱟᱹᱴᱤᱡ ᱤᱧ ᱤᱧ ᱠᱟᱹᱴᱤᱡ ᱤᱧ ᱨᱚᱲᱫᱟ ᱟᱸᱡᱚᱢ ᱢᱮ
ᱦᱮᱸ ᱨᱚᱲ ᱢᱮ
ᱢᱟᱱᱮ ᱟᱞᱮ ᱥᱮᱫ ᱨᱮᱜᱤᱧ ᱧᱮᱞ ᱵᱟᱲᱟᱭᱮᱫ ᱠᱚᱣᱟ ᱱᱚᱣᱟ ᱠᱚᱨᱮᱜᱮ ᱢᱟᱱᱮ ᱚᱱᱠᱟ ᱵᱚᱞ ᱠᱷᱮᱞᱟ ᱜᱤᱫᱽᱨᱟᱹ
ᱦᱮᱸ
ᱵᱚᱞ ᱵᱚᱞ ᱫᱚᱠᱚ ᱠᱷᱮᱞᱟᱭᱮᱫᱟ ᱠᱤᱱᱛᱩ ᱚᱱᱠᱟ ᱢᱮᱥ ᱢᱮᱥ ᱛᱮᱠᱚ ᱠᱷᱩᱞᱟᱜ ᱠᱷᱮᱞᱟᱭᱮᱫᱟ ᱦᱟᱱᱟ ᱴᱚᱞᱟ ᱨᱮᱱ ᱟᱨ ᱱᱚᱣᱟ ᱴᱚᱞᱟ ᱨᱮᱱ ᱢᱤᱞᱟᱹᱣ ᱠᱟ ᱠᱟᱛᱮᱫ ᱚᱱᱠᱟ ᱠᱚ ᱠᱷᱮᱞᱞᱟᱮᱫᱟ ᱵᱟᱝ ᱟᱫᱚ ᱚᱱᱟ ᱚᱱᱠᱟ ᱜᱮ ᱠᱷᱮᱞᱟ ᱡᱤᱛᱟᱹᱣ ᱠᱟᱛᱮᱫ ᱥᱤᱢ ᱛᱮᱠᱚ ᱠᱷᱮᱞᱟᱭᱮᱫᱟ ᱥᱩᱠᱨᱤ ᱛᱮ ᱢᱮᱨᱚᱢ ᱛᱮ ᱚᱱᱠᱟᱜᱮ ᱠᱷᱮᱞᱟ ᱡᱤᱛᱟᱹᱣ ᱠᱟᱛᱮᱫ ᱫᱚ ᱦᱟᱺᱰᱤ ᱠᱚᱠᱚ ᱧᱩᱭᱮᱫᱟ ᱧᱤᱫᱟᱹ ᱢᱟᱱᱮ ᱟᱹᱣᱲᱤ ᱠᱚ ᱫᱟᱬᱟᱱ ᱠᱟᱱᱟ ᱵᱟᱭᱤᱠ ᱛᱮ ᱱᱚᱛᱮ ᱵᱚᱞ ᱠᱷᱮᱞᱟ ᱠᱚ ᱫᱟᱬᱟᱱ ᱠᱟᱱᱟ ᱵᱟᱝ ᱟᱨᱦᱚᱸ ᱵᱚᱞ ᱠᱷᱮᱞᱟ ᱡᱤᱛᱟᱹᱣ ᱠᱟᱛᱮᱫ ᱫᱚ ᱚᱱᱟ ᱯᱚᱭᱥᱟ ᱯᱚᱭᱥᱟ ᱛᱮᱜᱮ ᱦᱟᱺᱰᱤ ᱠᱚ ᱧᱩᱭ ᱟᱫᱚ ᱢᱟᱱᱮ ᱱᱚᱣᱟ ᱠᱚᱫᱚ ᱵᱟᱝ ᱢᱚᱡᱟ ᱵᱟᱝ
ᱱᱚᱣᱟ ᱠᱚᱫᱚ ᱢᱚᱸᱡᱽ ᱫᱚ ᱪᱮᱫ ᱞᱮᱠᱟᱧ ᱢᱮᱱ ᱠᱮᱭᱟ ᱛᱚ ᱡᱤᱛᱟᱹᱣ ᱞᱮᱱᱠᱷᱟᱱᱡ ᱡᱤᱛᱟᱹᱜᱣ ᱨᱮᱭᱟᱜ ᱦᱚᱸ ᱢᱤᱫᱴᱮᱡ ᱪᱤᱱᱦᱟᱹ ᱛᱟᱦᱮᱱ ᱡᱟᱹᱨᱩᱲᱟ ᱛᱚ ᱛᱚᱵᱮ ᱡᱤᱛᱟᱹᱣ ᱵᱟᱲᱟ ᱠᱟᱛᱮᱜ ᱡᱚᱫᱤ ᱯᱷᱟᱞᱛᱩ ᱛᱮ ᱡᱚᱫᱤ ᱠᱚ ᱧᱩ ᱡᱚᱢ ᱜᱤᱰᱤ ᱠᱟᱜ ᱠᱟᱱ ᱠᱷᱟᱡ ᱛᱚᱵᱮ ᱚᱱᱟ ᱫᱚ ᱮᱱᱛᱮᱜ ᱚᱠᱟ ᱞᱮᱠᱟᱧ ᱢᱮᱱ ᱠᱮᱭᱟ ᱛᱚ ᱪᱤᱱᱦᱟᱹ ᱡᱩᱫᱤ ᱴᱨᱚᱯᱷᱤ ᱠᱚ ᱪᱮᱫ ᱠᱚᱠᱚ ᱧᱟᱢᱮᱫ ᱠᱟᱱ ᱠᱷᱟᱡ ᱛᱚᱵᱮ ᱚᱱᱟᱨᱮ ᱢᱤᱫᱴᱮᱡ ᱠᱷᱮᱞᱟ ᱨᱮ ᱢᱤᱫᱴᱮᱡ ᱪᱤᱱᱦᱟᱹ ᱛᱟᱦᱮᱱ ᱠᱟᱱᱟ ᱛᱚᱵᱮ ᱥᱩᱠᱨᱤ ᱥᱮ ᱢᱮᱨᱚᱢ ᱠᱟᱱ ᱠᱷᱟᱡ ᱫᱚ ᱮᱱ ᱧᱩ ᱡᱚᱢ ᱧᱩ ᱡᱚᱢ ᱜᱮᱭᱟ ᱠᱚ ᱧᱩ ᱡᱳᱢ ᱫᱚ
ᱛᱚᱵᱮ
ᱢᱚᱡᱽ ᱛᱮ ᱨᱟᱹᱥᱠᱟᱹ ᱡᱟᱹᱨᱩᱲᱟ ᱩᱱᱠᱩ ᱡᱩᱫᱤ ᱟᱹᱣᱲᱤ ᱠᱚ ᱧᱩ ᱡᱚᱢ ᱠᱷᱟᱡ ᱥᱮ ᱟᱹᱣᱲᱤ ᱠᱚ ᱨᱟᱹᱥᱠᱟᱹᱜ ᱠᱷᱟᱡ ᱫᱚ ᱵᱟᱝ ᱦᱩᱭᱩᱜᱼᱟ᱾
ᱚᱱᱟ ᱠᱷᱮᱞᱟ ᱵᱟᱲᱟ ᱠᱟᱛᱮᱜ ᱠᱷᱮᱞᱟ ᱡᱤᱛᱟᱹᱣ ᱠᱟᱛᱮᱜ ᱧᱩ ᱡᱚᱢ ᱨᱮᱦᱚᱸ ᱢᱤᱫᱴᱮᱱ ᱢᱟᱱᱮᱛᱟᱱ ᱡᱩᱲᱟ ᱨᱟᱹᱥᱠᱟᱹᱜ ᱡᱚᱝ ᱨᱮ ᱢᱤᱫᱴᱮᱱ ᱢᱟᱱᱮ ᱛᱟᱦᱮᱸᱱ ᱡᱟᱨᱩᱲᱟ ᱢᱚᱡᱽ ᱛᱮ ᱨᱟᱹᱥᱠᱟᱹᱜ ᱡᱚᱝ ᱡᱟᱨᱩᱲᱟ᱾ ᱟᱨ ᱡᱩᱫᱤ ᱦᱟᱺᱰᱤ ᱠᱚ ᱧᱩ ᱵᱟᱲᱟ ᱠᱟᱛᱮᱜ ᱦᱚᱭᱛᱚ ᱚᱠᱟ ᱠᱚᱨᱮ ᱪᱚᱝ ᱠᱚ ᱛᱟᱵᱮᱨ ᱵᱟᱲᱟ ᱠᱚᱜ ᱠᱷᱟᱱ ᱥᱮᱠᱚ ᱥᱚᱜᱮ ᱵᱟᱲᱟ ᱠᱚᱜ ᱠᱷᱟᱱ ᱚᱱᱠᱟ ᱨᱟᱹᱥᱠᱟᱹ ᱫᱚ ᱮᱱᱛᱮᱫ ᱚᱠᱟ ᱞᱮᱠᱟᱱ ᱨᱟᱹᱥᱠᱟᱹ ᱵᱟᱲᱟ ᱚᱱᱠᱟ ᱫᱚ
ᱢᱚᱡᱽ ᱛᱮ ᱡᱮᱢᱚᱱ ᱠᱚ ᱧᱩ ᱡᱚᱢ ᱢᱚᱡᱽ ᱛᱮ ᱡᱮᱢᱚᱱ ᱠᱚ ᱨᱟᱹᱥᱠᱟᱹᱜ ᱜᱤᱫᱟᱹᱨ ᱠᱚ ᱯᱤᱫᱟᱹᱨ ᱠᱚ ᱥᱟᱶ ᱜᱚᱜᱚᱼᱵᱟᱵᱟ ᱵᱚᱭᱦᱟ ᱥᱟᱶ ᱛᱮᱜᱮ ᱢᱟᱱᱮ ᱚᱠᱟᱴᱟᱜ ᱠᱚ ᱨᱟᱹᱥᱠᱟᱹᱜ ᱦᱳᱭ ᱚᱱᱟᱜᱮ ᱤᱧ ᱫᱚ ᱛᱚᱧ ᱢᱮᱱᱟ ᱟᱥᱚᱞ ᱨᱟᱹᱥᱠᱟᱹ ᱠᱟᱱᱟ
ᱦᱮᱸ
ᱟᱫᱚ ᱟᱢᱜᱮᱦᱟᱸᱜ ᱪᱮᱫ ᱞᱮᱠᱟ ᱵᱟᱝᱮᱢ ᱦᱩᱫᱤᱥᱚᱜ ᱠᱟᱱ ᱱᱚᱣᱟ ᱠᱚ ᱱᱚᱣᱟ ᱵᱤᱥᱚᱭ ᱛᱮ
ᱤᱧᱫᱚ ᱮᱱᱛᱮᱫ ᱡᱟᱦᱟᱱᱟᱜ ᱫᱚ ᱵᱟᱹᱧ ᱢᱮᱱᱟ ᱢᱟᱱᱮ ᱢᱮᱱ ᱟᱹᱧ ᱢᱟᱱᱮ ᱥᱩᱠᱨᱤ ᱛᱮᱦᱚᱸ ᱠᱷᱮᱞᱟᱭ ᱨᱮᱦᱚᱸ ᱥᱮ ᱥᱤᱢ ᱛᱮ ᱢᱮᱨᱚᱢ ᱛᱮᱠᱚ ᱠᱚ ᱠᱷᱮᱞᱟᱭ ᱨᱮᱦᱚᱸ ᱢᱟᱱᱮ ᱡᱚᱢ ᱧᱩᱭᱟᱠᱚ ᱴᱷᱤᱠ ᱜᱮᱭᱟ ᱢᱟᱱᱮ ᱦᱟᱺᱰᱤ ᱡᱟᱛᱮ ᱵᱟᱠᱚ ᱧᱩᱭ
ᱦᱟᱺᱰᱤ ᱢᱟ ᱮᱠᱪᱩᱭᱮᱞᱤ ᱟᱵᱚ ᱚᱱᱮ ᱠᱚ ᱢᱮᱱᱟ ᱟᱵᱚ ᱦᱚᱲ ᱡᱟᱹᱛᱟᱹ ᱦᱟᱺᱰᱤ ᱢᱤᱫᱴᱮᱡ ᱯᱚᱨᱚᱢᱯᱚᱨᱟ ᱨᱮᱭᱟᱜ ᱵᱚᱥᱛᱩ ᱠᱟᱱᱟ᱾ ᱪᱚᱰᱚᱨ ᱜᱮᱭᱟᱵᱚᱱ ᱥᱮ ᱪᱚᱰᱚᱨ ᱵᱟᱲᱟ ᱠᱟᱛᱮᱫ ᱢᱟᱱᱮ ᱧᱩ ᱵᱟᱲᱟᱭ ᱜᱮᱭᱟᱵᱚᱱ᱾ ᱟᱨᱚ ᱚᱠᱚᱭ ᱠᱚᱫᱚ ᱵᱟᱠᱚ ᱧᱩᱭ ᱮᱠᱟᱞ ᱛᱮᱜᱮ ᱩᱱᱠᱩ ᱫᱚ ᱵᱟᱠᱚ ᱧᱩᱭ ᱜᱮᱭᱟ ᱡᱮᱱᱮᱵᱟ ᱟᱫᱚ ᱚᱱᱮ ᱟᱭᱢᱟ ᱦᱚᱲᱜᱮ ᱦᱩᱫᱤᱥ ᱢᱩᱫᱤᱥ ᱵᱟᱵᱚᱱ ᱫᱚᱦᱚᱭᱮᱫᱟ ᱦᱟᱸᱜ ᱦᱩᱫᱤᱥ ᱢᱩᱫᱤᱥ ᱫᱚᱦᱚ ᱠᱟᱛᱮᱜ ᱜᱮ ᱡᱩᱫᱤ ᱚᱱᱟ ᱠᱚ ᱫᱚ ᱡᱩᱫᱤ ᱵᱚᱱ ᱠᱟᱨᱵᱟᱨ ᱠᱷᱟᱡ ᱛᱚᱵᱮ ᱥᱮᱱ ᱢᱟᱱᱮ ᱢᱚᱡᱽ ᱛᱟᱦᱮᱱᱟ
ᱱᱚᱝᱠᱟ ᱟᱫᱚ ᱜᱚᱝᱠᱮ ᱪᱮᱫ ᱠᱚ ᱢᱮ ᱟᱢᱜᱮ ᱦᱟᱜ ᱡᱟᱹᱥᱛᱤ ᱱᱤᱧᱟ ᱫᱚ ᱦᱟ ᱨᱚᱲ ᱛᱟᱞᱟᱝ ᱢᱮ ᱪᱮᱫᱟᱜ ᱥᱮ ᱤᱧᱦᱚᱸ ᱛᱷᱚᱲᱟ ᱢᱟᱱᱮ ᱢᱚᱡᱽ ᱵᱟᱹᱧ ᱵᱩᱡᱷᱟᱹᱣ ᱫᱟᱛᱚ ᱚᱱᱟᱛᱮ ᱟᱢᱜᱮ ᱪᱮᱫ ᱠᱚ ᱠᱩ ᱢᱟᱱᱮᱢ ᱵᱟᱰᱟᱭ ᱛᱟᱞᱟᱝᱟ ᱠᱟᱛᱷᱟ ᱠᱚ ᱪᱮᱫ ᱠᱚᱪᱚᱝ ᱦᱟᱸᱜ ᱟᱫᱚ ᱚᱱᱟᱜᱮ ᱞᱟᱹᱭ ᱟᱸᱡᱚᱢ ᱞᱟᱝ ᱢᱮ ᱦᱟᱸᱜ ᱤᱧᱫᱚ ᱵᱚᱞᱮᱧ ᱟᱸᱡᱚᱢᱟ
ᱟᱨ ᱮᱢᱟᱱ ᱛᱮᱣᱟᱜ ᱠᱚ ᱪᱮᱫ ᱠᱚᱪᱚ ᱞᱟᱹᱭ ᱛᱟᱞᱟᱝ ᱢᱮ
ᱟᱹᱭᱯᱟᱹᱭ ᱯᱟᱹᱭ ᱞᱟᱹᱭ ᱟᱹᱫᱟᱹᱧ ᱦᱟᱸᱜ ᱚᱱᱠᱮ ᱛᱷᱚᱲᱟ ᱦᱚᱲᱠᱚ ᱦᱮᱡ ᱠᱟᱱᱟ ᱵᱚᱞᱛᱤ ᱡ ᱫ ᱫᱵ ᱠ ᱠᱷᱚᱵᱚᱨ ᱛᱟᱭ ᱛᱮ ᱜᱚᱝᱠᱮ ᱛᱷᱚᱲᱟ ᱢᱟᱱᱮ ᱢᱚᱱᱫᱤᱨ ᱛᱮ ᱦᱚᱲ ᱠᱚ ᱦᱮᱡ ᱠᱟᱱᱟ
ᱦᱮᱸ
ᱟᱫᱚ ᱛᱮ ᱨᱮ ᱠᱤᱨᱛᱚᱱ ᱢᱮᱱᱟᱜᱼᱟ ᱥᱩᱨ ᱨᱮᱜᱮ ᱵᱟᱝᱜᱟᱞᱤ ᱯᱟᱲᱟ ᱟᱫᱚ ᱪᱮᱫ ᱠᱚ ᱡᱚᱢ ᱵᱚᱞᱮ ᱨᱩᱨᱩᱣᱟᱜ ᱵᱚᱥᱛᱩ ᱠᱚ ᱤᱫᱤ ᱞᱟᱹᱜᱤᱫ
ᱴᱷᱤᱠ ᱜᱮᱭᱟ ᱴᱷᱤᱠ ᱜᱮᱭᱟ ᱟᱞᱮ ᱦᱚᱸ ᱱᱚᱸᱰᱮ ᱦᱚᱸ ᱢᱟᱱᱮ ᱚᱱᱮ ᱠᱚ ᱢᱮᱱᱟ ᱪᱮᱫ ᱠᱚ ᱢᱮᱱᱟ ᱟᱵᱚ ᱦᱚᱲ ᱡᱟᱹᱛ ᱛᱟᱞᱟᱨᱮ ᱚᱱᱠᱟ ᱠᱤᱨᱛᱚᱱ ᱚᱠᱚᱭ ᱠᱚᱪᱚᱝ ᱠᱚ ᱠᱤᱨᱛᱚᱱ ᱜᱮᱭᱟ ᱛᱚᱵᱮ ᱟᱵᱚ ᱦᱚᱲ ᱡᱟᱹᱛ ᱛᱟᱞᱟ ᱨᱮᱢᱟ ᱦᱟᱸᱜ ᱚᱱᱮ ᱠᱚᱢ ᱵᱟᱰᱟᱭᱟ ᱠᱷᱩᱵ ᱡᱟᱹᱥᱛᱤ ᱢᱟ ᱥᱚᱨᱦᱟᱭ ᱠᱚᱨᱮ ᱜᱮ ᱦᱟᱸᱜ ᱵᱚᱱ ᱨᱩ ᱵᱟᱲᱟᱭᱟ ᱥᱚᱨᱚᱦᱟᱭ ᱵᱟᱦᱟ ᱥᱮ ᱵᱟᱯᱞᱟ ᱠᱚᱨᱮ ᱨᱮᱦᱚᱸ ᱛᱩᱢᱫᱟᱜ ᱴᱟᱢᱟᱠ ᱜᱮ ᱟᱹᱰᱤ ᱢᱮᱱ ᱠᱟᱱ ᱛᱟᱵᱚᱱᱟ
ᱦᱮᱸ
ᱛᱩᱢᱫᱟᱜ ᱴᱟᱢᱟᱠ ᱠᱚᱨᱛᱟᱞ
ᱦ
ᱛᱤᱨᱭᱟᱹ ᱦᱚᱸ ᱠᱟᱱ ᱛᱟᱵᱚᱱ ᱜᱮᱭᱟ
ᱦ
ᱟᱫᱚ ᱚᱱᱟᱜᱮ ᱱᱮᱛᱟᱨ ᱠᱚᱨᱮᱱ ᱜᱤᱫᱽᱨᱟᱹ ᱠᱚ ᱟᱯᱮ ᱥᱮᱫ ᱪᱮᱫ ᱞᱮᱠᱟ ᱢᱟᱱᱮ
ᱛᱩᱢᱫᱟᱜ ᱴᱟᱢᱟᱠ ᱠᱚ ᱨᱩ ᱠᱚ ᱪᱮᱫ ᱵᱟᱲ ᱠᱟᱫᱟ ᱥᱮ ᱵᱟᱠᱚ ᱪᱮᱫ ᱵᱟᱲᱟ ᱠᱟᱫᱟ ᱟᱞᱮ ᱥᱮᱫ ᱢᱟ ᱚᱱᱮ ᱚᱱᱠᱟ ᱢᱟᱱᱮ ᱥᱮᱫᱟᱭ ᱦᱟᱲᱟᱢ ᱢᱟ ᱮᱱᱛᱜ ᱵᱩᱡᱷᱟᱹᱣ ᱢᱮ ᱟᱹᱰᱤ ᱡᱟᱹᱥᱛᱤ ᱠᱚ ᱨᱩ ᱵᱟᱲᱟᱭᱮᱫ ᱠᱟᱱ ᱛᱟᱦᱮᱱᱟ ᱛᱚ ᱩᱱᱠᱩ ᱱᱤᱛᱚᱜ ᱠᱚ ᱪᱟᱞᱟᱣ ᱞᱟᱦᱟᱜ ᱠᱟᱱ ᱠᱷᱟᱡ ᱛᱚᱵᱮ ᱚᱱᱠᱟ ᱢᱟᱱᱮ ᱵᱚᱨᱛᱚᱢᱟᱱ ᱟᱞᱮ ᱠᱚ ᱞᱮᱠᱟᱱ ᱜᱤᱫᱽᱨᱟᱹ ᱢᱟ ᱱᱚᱝᱠᱟ ᱪᱮᱫ ᱜᱮ ᱢᱚᱸᱡᱽ ᱛᱮ ᱵᱟᱠᱚ ᱪᱮᱫ ᱟᱭ ᱠᱟᱱ ᱠᱷᱟᱹᱞᱤ ᱢᱳᱵᱟᱭᱤᱞ ᱨᱮᱠᱚ ᱵᱚᱞᱚ ᱠᱟᱱᱟ
ᱟᱫᱚ ᱚᱱᱟᱜᱮ ᱵᱚᱞᱮ ᱞᱮ ᱠᱩᱨᱩᱢᱩᱴᱩ ᱵᱟᱲᱟᱭᱟ ᱡᱟᱛᱮ ᱡᱮᱢᱚᱱ ᱜᱤᱫᱟᱹᱨᱼ ᱯᱤᱫᱟᱹᱨ ᱠᱚ ᱢᱟᱱᱮ ᱚᱱᱠᱟᱜᱮ ᱠᱚᱲᱟ ᱠᱚᱦᱚᱸ ᱡᱚᱛᱚ ᱡᱮᱢᱚᱱ ᱢᱚᱡᱽ ᱛᱮᱠᱚ ᱪᱮᱫ ᱵᱟᱲᱟ ᱠᱟᱜ ᱩᱱᱠᱩ ᱦᱟᱲᱟᱢ ᱦᱚᱲ ᱴᱷᱮᱱ ᱠᱷᱚᱱ
ᱦᱮᱸ ᱛᱮᱦᱮᱧ ᱜᱟᱯᱟ ᱦᱚᱸ ᱢᱟᱱᱮ ᱥᱚᱨᱦᱟᱭ ᱠᱚᱨᱮ ᱦᱚᱸ ᱥᱮ ᱚᱱᱠᱟᱜᱮ ᱢᱟᱱᱮ ᱵᱟᱯᱞᱟ ᱠᱚᱨᱮ ᱦᱚᱸ ᱠᱷᱟᱹᱞᱤ ᱚᱱᱟ ᱰᱤᱡᱮ ᱛᱮᱜᱮ ᱠᱚ ᱮᱱᱮᱡᱚᱜ ᱠᱟᱱᱟ ᱚᱱᱠᱟ ᱢᱟᱱᱮ ᱛᱩᱢᱫᱟᱜ ᱨᱩ ᱚᱱᱠᱟ ᱢᱟᱱᱮ ᱴᱟᱢᱟᱠ ᱨᱩ ᱠᱚᱦᱚᱸ ᱵᱟᱠᱚ ᱪᱮᱫ ᱮᱫᱟ ᱠᱚᱲᱟ ᱠᱚᱦᱚᱸ
ᱦᱮᱸ
ᱟᱫᱚ ᱚᱱᱟᱜᱮ ᱢᱟᱱᱮ ᱚᱱᱠᱟ ᱢᱟᱱᱮ ᱵᱟᱠᱚ ᱪᱮᱫ ᱞᱮᱠᱷᱟᱡ ᱫᱚ ᱛᱟᱭᱚᱢᱟᱢ ᱛᱮᱫᱚ ᱢᱟᱱᱮ ᱚᱱᱠᱟ ᱨᱩ ᱨᱩ ᱦᱚᱲ ᱦᱚᱸ ᱢᱟᱱᱮ ᱚᱱᱠᱟᱛᱮ ᱢᱟᱱᱮ ᱠᱤᱨᱤᱧ ᱟᱹᱜᱩ ᱟᱢ ᱯᱚᱭᱥᱟ ᱮᱢᱟᱭ ᱢᱮ ᱚᱱᱠᱟ ᱦᱩᱭᱩᱜᱼᱟ ᱦᱟᱜ ᱵᱟᱹᱭ ᱵᱟᱹᱭᱛᱮ
ᱦᱮᱸ ᱡᱟ ᱧᱮᱞᱚᱜ ᱠᱟᱱᱟ ᱚᱱᱠᱟ ᱜᱮᱦᱟᱸᱜ ᱯᱟᱥᱮᱡ ᱟᱫᱚ ᱚᱱᱠᱟ ᱫᱚ ᱵᱟᱵᱚᱱ ᱦᱩᱭ ᱦᱚᱪᱚᱭᱟ ᱟᱵᱚ ᱫᱚ
ᱚᱱᱠᱟ ᱢᱟᱱᱮ ᱟᱞᱮ ᱥᱮᱫ ᱨᱮᱜᱮ ᱵᱷᱟᱸᱰᱟᱱ ᱪᱟᱞᱟᱣᱱᱟ ᱟᱫᱚ ᱢᱟᱱᱮ ᱵᱷᱟᱸᱰᱟᱱ ᱥᱮᱨᱮᱧ ᱦᱚᱸ ᱦᱚᱲ ᱵᱟᱠᱚ ᱵᱟᱰᱟᱭᱟ ᱟᱫᱚ ᱢᱟᱱᱮ ᱮᱴᱟᱜ ᱴᱚᱞᱟ ᱨᱤᱱᱤᱡ ᱢᱤᱫᱴᱮᱡ ᱦᱚᱲ ᱞᱟᱹᱜᱤᱫ ᱢᱟᱱᱮ ᱯᱟᱭᱥᱟ ᱛᱮᱜᱮ ᱢᱟᱱᱮ ᱚᱠᱟᱞᱮᱠᱟᱛᱮ ᱵᱟᱝ ᱟᱫᱚ ᱢᱟᱱᱮ ᱮᱴᱟᱜ ᱴᱚᱞᱟ ᱨᱤᱱᱤᱡ ᱠᱚ ᱟᱹᱜᱩ ᱠᱮᱫᱮᱭᱟ ᱚᱱᱠᱟ
ᱦᱮᱸ ᱚᱱᱠᱟ ᱫᱚ ᱵᱟᱵᱚᱱ ᱟᱫ ᱦᱚᱪᱚᱭᱟ ᱚᱱᱠᱟ ᱫᱚ ᱚᱱᱠᱟ ᱫᱚ ᱵᱟᱵ